ᱜᱚᱢᱠᱮ ᱨᱚᱲ ᱵᱮᱱ ᱟᱡᱚᱢ ᱧᱟᱢᱫᱟ?
ᱦᱮᱸ ᱜᱚᱢᱠᱮ ᱟᱵᱮᱱᱟᱜ ᱨᱚᱲ ᱦᱟᱸᱜ ᱦᱟᱸᱜ ᱱᱤᱛᱚᱜ ᱫᱚ ᱠᱷᱟᱱ ᱱᱟᱯᱟᱭ ᱜᱮᱞᱤᱧ ᱟᱸᱡᱚᱢ ᱧᱟᱢᱮᱫ ᱠᱟᱱᱟ᱾ ᱢᱮᱱᱠᱷᱟᱱ ᱟᱵᱮᱱᱟᱜ ᱨᱚᱲ ᱛᱟᱭᱚᱢ ᱨᱮ ᱠᱤᱪᱷᱩᱜᱟᱱ ᱟᱸᱡᱚᱢᱚᱜ ᱠᱟᱱᱟ ᱨᱚᱲ, ᱚᱱᱮ ᱚᱱᱟ ᱠᱟᱹᱴᱤᱡ ᱵᱮᱱ ᱠᱞᱤᱭᱟᱨ ᱧᱚᱜ ᱞᱮᱠᱷᱟᱱ ᱫᱚ ᱟᱹᱰᱤ ᱜᱮ ᱱᱟᱯᱟᱭᱚᱜ-ᱟ᱾
ᱦᱮᱸ ᱜᱚᱢᱠᱮ, ᱟᱥᱚᱞᱮ ᱜᱚᱢᱠᱮ ᱛᱤᱱ ᱠᱚᱨᱮ ᱪᱚᱝ ᱱᱩᱠᱩ ᱦᱚᱲ ᱠᱚᱦᱚᱸ ᱠᱚ ᱦᱤᱡᱩᱜ ᱠᱟᱱᱟ᱾ ᱤᱧᱦᱚᱸ ᱵᱟᱝᱤᱧ ᱵᱩᱡᱷᱟᱹᱣ ᱧᱟᱢ ᱫᱟᱲᱮᱭᱟᱜ ᱠᱟᱱᱟ, ᱟᱨᱠᱚ ᱨᱚᱲᱮᱫᱟ᱾
ᱦᱳᱭ ᱦᱳᱭ᱾
ᱛᱟᱦᱚᱞᱮ ᱜᱚᱝᱠᱮ ᱛᱮᱦᱮᱧ ᱫᱚᱞᱟᱝ ᱨᱚᱯᱚᱲᱟ ᱱᱚᱜ-ᱚᱭ ᱡᱮ ᱧᱮᱞᱚᱜ ᱠᱟᱱᱟ ᱵᱤᱦᱟᱹ ᱵᱟᱯᱞᱟ
ᱦᱳᱭ ᱦᱳᱭ᱾
ᱡᱟᱦᱟᱸ ᱫᱚ ᱟᱵᱚ ᱞᱟᱦᱟᱛᱮ ᱵᱚᱰᱱ ᱧᱮᱞ ᱟᱠᱟᱫᱟ ᱡᱮ ᱯᱮᱱᱰᱮᱞ ᱠᱚ ᱥᱮ ᱵᱷᱟᱜᱤ ᱵᱷᱟᱹᱜᱤ ᱧᱚᱜ ᱱᱚᱝᱠᱟᱱ ᱵᱮᱱᱟᱣ ᱠᱟᱛᱮᱫ ᱵᱟᱹᱦᱩ ᱡᱟᱣᱸᱟᱭ ᱠᱚᱵᱚᱱ ᱫᱚᱦᱚᱠᱤᱱᱟ ᱥᱮ ᱚᱸᱰᱮ ᱵᱚᱱ ᱫᱩᱲᱩᱵ ᱠᱱᱟ, ᱢᱟᱲᱟᱝ ᱢᱟᱨᱟᱝ ᱢᱟᱹᱱ ᱪᱤᱨᱟᱹᱭ ᱟᱹᱜᱩ ᱠᱟᱛᱮᱫ ᱚᱱᱟ ᱠᱚ ᱢᱮᱱᱠᱷᱟᱱ
ᱦᱮᱸ ᱚᱱᱟ ᱠᱚ ᱤᱫᱤ ᱠᱟᱛᱮᱜ ᱢᱟ ᱟᱹᱰᱤ ᱜᱮ ᱱᱟᱯᱟᱭ ᱠᱟᱛᱷᱟ ᱵᱮᱱ ᱞᱟᱹᱭᱮᱫ ᱠᱟᱱᱟ᱾ ᱟᱸᱡᱚᱢ ᱫᱟᱵᱮᱱ ᱛᱚ ᱜᱚᱢᱠᱮ?
ᱦᱮᱸ ᱜᱚᱢᱠᱮ ᱟᱡᱚᱢ ᱧᱟᱢ ᱫᱟᱹᱤᱧ᱾
ᱦᱳᱭ ᱦᱳᱭ, ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱮᱫᱟ᱾ ᱛᱳ ᱯᱳᱭᱞᱳ ᱨᱮᱞᱤᱧ ᱞᱟᱹᱭᱟ ᱡᱮ ᱯᱟᱹᱦᱤᱞ ᱢᱟᱹᱱᱢᱤ ᱫᱚ ᱠᱷᱟᱱ ᱦᱟᱸᱜ ᱩᱱᱟᱹᱜ ᱜᱟᱱ ᱫᱚ ᱠᱟᱹᱣᱰᱤ ᱟᱹᱨᱤ ᱤᱫᱤ ᱠᱟᱛᱮᱫ ᱫᱚ ᱩᱱᱟᱹᱜ ᱫᱚ ᱟᱨᱡᱟᱣ ᱵᱟᱝ ᱛᱟᱦᱮᱸ ᱠᱟᱱᱟ ᱥᱮ᱾
ᱮᱠᱫᱚᱢ᱾
ᱟᱨ ᱩᱱ ᱚᱠᱛᱚ ᱨᱮᱫᱚ ᱟᱵᱚᱣᱟᱜ ᱡᱟᱦᱟᱸ ᱫᱚ ᱯᱮᱱᱰᱮᱞ ᱠᱚᱦᱚᱸ ᱥᱮ ᱪᱷᱟᱢᱰᱟ ᱢᱮᱱᱫᱚ᱾ ᱫᱟᱠᱟ ᱡᱚᱢ ᱪᱷᱟᱢᱰᱟ ᱠᱚᱦᱚᱸ ᱟᱨ ᱵᱟᱝ ᱩᱱᱟᱹᱜ ᱥᱟᱡᱟᱣ ᱥᱟᱯᱲᱟᱣ ᱦᱩᱭᱩᱜᱼᱟ ᱢᱮᱼᱼ ᱱᱚᱝᱠᱟᱱᱟᱜ ᱦᱚᱸ ᱟᱠᱚᱣᱟᱜ ᱫᱤᱥ ᱦᱩᱫᱤᱥ ᱠᱚᱦᱚᱸ ᱵᱟᱝ ᱛᱟᱦᱮᱸ ᱠᱟᱱᱟ᱾
ᱮᱠᱫᱚᱢ
ᱟᱨ ᱱᱤᱛᱚᱜ ᱫᱚ ᱠᱷᱟᱱᱟᱜ ᱱᱚᱝᱠᱟᱜ ᱠᱟᱱᱟ ᱡᱮ ᱟᱵᱚ ᱵᱚᱱ ᱧᱮᱞᱮᱫ ᱠᱟᱱᱟ᱾ ᱟᱵᱚᱣᱟᱜ ᱥᱟᱶ ᱥᱟᱶᱛᱮ ᱮᱴᱟᱜᱼᱟᱜ ᱥᱟᱶᱛᱟ ᱠᱚᱨᱮ ᱦᱚᱸᱵᱚᱱ? ᱛᱩᱞᱟᱹᱣ ᱡᱚᱠᱷᱟ ᱭᱮᱜ ᱠᱟᱱᱟ᱾ ᱡᱮ ᱩᱱᱠᱩ ᱚᱠᱟ ᱞᱮᱠᱟ ᱠᱚ ᱵᱟᱯᱞᱟᱜ ᱠᱟᱱᱟ ᱩᱱᱠᱩᱣᱟᱜ ᱨᱤᱛᱤ ᱨᱮᱣᱟᱡᱽ ᱨᱮ ᱪᱮᱫ ᱞᱮᱠᱟ ᱦᱩᱭᱩᱜ ᱠᱟᱱᱟ ᱚᱱᱟ ᱥᱟᱶ ᱥᱟᱶᱛᱮ ᱟᱠᱚ ᱪᱮᱫ ᱞᱮᱠᱟ ᱠᱚ ᱥᱟᱯᱲᱟᱜ ᱠᱟᱱᱟ᱾ ᱚᱱᱮᱱᱟ ᱠᱚ ᱱᱤᱛᱚᱜ ᱟᱵᱚ ᱵᱚᱱ ᱟᱯᱱᱟᱨᱮᱫ ᱠᱟᱱᱟ᱾
ᱦᱮᱸ ᱜᱚᱝᱠᱮ ᱱᱚᱣᱟ ᱫᱚ ᱮᱠᱫᱚᱢ ᱥᱟᱹᱨᱤ ᱠᱟᱛᱷᱟ ᱜᱮᱵᱤᱱ ᱞᱟᱹᱭ ᱟᱠᱟᱫᱟ᱾ ᱟᱵᱚ ᱦᱚᱸ ᱮᱴᱟᱜ ᱦᱚᱲᱟᱜ ᱥᱟᱣᱛᱟ ᱨᱮᱱᱟᱜ ᱵᱟᱯᱞᱟ ᱧᱮᱞ ᱠᱟᱛᱮᱜ ᱟᱵᱚ ᱦᱚᱸ ᱩᱱᱠᱩ ᱞᱮᱠᱟ ᱵᱚᱱ? ᱛᱩᱞᱩ ᱡᱚᱠᱷᱟᱭ ᱫᱟ ᱟᱫᱚ ᱚᱱᱟ ᱫᱚ ᱟᱯᱱᱟᱨ ᱴᱷᱮᱱ ᱵᱚᱱ ᱵᱷᱮᱡᱟᱣᱟᱫᱟ ᱚᱱᱟᱦᱚ ᱟᱯᱱᱟᱨ ᱞᱮᱠᱟ ᱵᱚᱱ ᱯᱷᱴᱮᱞ ᱞᱮᱫᱟ ᱢᱮᱱᱠᱷᱟᱱ᱾ ᱱᱚᱣᱟ ᱫᱚ ᱟᱹᱰᱤ ᱱᱟᱯᱟᱭ ᱵᱟᱭ ᱫᱤᱠᱩ ᱠᱟᱱᱟ ᱢᱤᱫ ᱥᱮᱫ ᱛᱮᱫᱚ ᱧᱮᱞ ᱞᱮᱱᱠᱷᱟᱱ ᱚᱠᱚᱭ ᱠᱚᱣᱟᱜ ᱱᱟᱯᱟᱭ ᱫᱤᱠ ᱠᱟᱱᱟ ᱡᱟᱦᱟᱸᱭ ᱠᱚᱣᱟᱜ ᱫᱚ ᱴᱟᱠᱟ ᱠᱟᱹᱣᱰᱤ ᱠᱚ ᱢᱮᱱᱟᱜ ᱛᱟᱠᱣᱟ ᱢᱮᱱᱠᱷᱟᱱ ᱟᱵᱚ ᱞᱮᱠᱟᱱ ᱨᱮᱸᱜᱮᱡ ᱚᱨᱮᱡ ᱦᱚᱲᱟᱜ ᱫᱚ ᱢᱮᱱᱠᱷᱟᱱ ᱱᱚᱣᱟ ᱫᱚ ᱱᱟᱯᱟᱭ ᱫᱤᱠ ᱫᱚ ᱵᱟᱝ ᱠᱟᱱᱟ᱾
ᱦᱳᱭ ᱦᱳᱭ
ᱟᱵᱚᱣᱟᱜ ᱫᱚ ᱵᱟᱝ ᱴᱟᱠᱟ ᱠᱟᱹᱣᱰᱤ ᱢᱮᱱᱟᱜᱼᱟ ᱵᱟᱹᱲᱛᱤ ᱟᱨ ᱚᱱᱠᱟ ᱞᱮᱠᱟᱱᱟᱜ ᱵᱚᱱ ᱵᱤᱦᱟᱹ ᱵᱟᱯᱞᱟ ᱫᱟᱲᱮᱭᱟᱜᱼᱟ ᱟᱵᱚ ᱴᱷᱮᱱ ᱮ ᱫᱚ ᱱᱚᱣᱟ ᱫᱚ ᱟᱹᱰᱤ ᱟᱹᱛ ᱟᱱ ᱠᱟᱹᱢᱤ ᱦᱚᱨᱟ ᱜᱮ ᱠᱟᱱᱟ᱾
ᱦᱳᱭ
ᱟᱫᱚ ᱜᱚᱢᱠᱮ ᱤᱧ ᱟᱵᱤᱱ ᱴᱷᱮᱱ ᱱᱚᱣᱟᱧ ᱫᱚᱦᱚᱭᱟ? ᱱᱚᱣᱟᱠ ᱱᱚᱝᱠᱟᱱ ᱡᱟᱦᱟᱸ ᱟᱹᱨᱩᱯᱷᱮᱨᱟᱣ ᱵᱟᱯᱞᱟ᱾ ᱠᱚᱨᱮ ᱦᱚᱸ ᱡᱟᱦᱟᱸ ᱧᱮᱞ ᱧᱟᱢᱚᱜ ᱠᱟᱱᱟ ᱱᱚᱣᱟ ᱛᱤᱱᱟᱹᱜ? ᱫᱟᱜ ᱵᱷᱟᱜᱤᱜ ᱠᱟᱱᱟ ᱟᱨ ᱛᱤᱱᱟᱹᱜ ᱴᱟᱜ ᱵᱟᱹᱲᱤᱡᱚᱜ ᱠᱟᱱᱟ᱾ ᱟᱹᱵᱤᱱ ᱵᱤᱱ ᱢᱚᱱᱮᱭᱟ
ᱜᱚᱢᱠᱮ ᱦᱚᱸᱜᱼᱚᱭ ᱟᱵᱮᱱ ᱵᱮᱱ ᱞᱟᱹᱭ ᱠᱮᱫᱠᱟᱜᱮ ᱡᱮ ᱡᱟᱦᱟᱸᱭ ᱠᱚᱣᱟᱜ ᱠᱟᱹᱣᱰᱤ ᱢᱮᱱᱟᱜᱼᱟ ᱟᱨ ᱵᱟᱝ ᱡᱟᱦᱟᱸᱭ ᱠᱚᱣᱟᱜ ᱫᱚ ᱠᱟᱹᱣᱰᱤ ᱵᱟᱹᱱᱩᱜᱼᱟ᱾ ᱩᱱᱠᱩ ᱛᱟᱞᱟ ᱨᱮᱜᱮ ᱠᱟᱹᱴᱤᱡ ᱵᱷᱮᱜᱟᱨ ᱫᱚ ᱧᱮᱞᱚᱜ ᱠᱟᱱᱟ ᱢᱮᱱᱫᱚ ᱟᱵᱚᱣᱟᱜ ᱪᱮᱛᱟᱱ ᱨᱮᱜᱮ ᱵᱟᱹᱲᱛᱤ ᱧᱮᱞᱚᱜ ᱠᱟᱱᱟ ᱦᱮᱸ ᱥᱮ ᱪᱮᱫ
ᱦᱮᱸ ᱜᱚᱝᱠᱮ
ᱮᱠᱫᱚᱢ ᱟᱨ ᱱᱚᱣᱟ ᱨᱮᱫᱚ ᱦᱟᱸᱜ ᱧᱮᱞ ᱵᱮᱱ ᱡᱮ ᱡᱟᱦᱟᱸᱭᱟᱜ ᱠᱟᱹᱣᱰᱤ ᱵᱟᱹᱱᱩᱜ ᱛᱟᱭ ᱨᱮᱦᱚᱸ ᱩᱱᱤ ᱫᱚ ᱠᱷᱟᱱ ᱟᱡ ᱨᱮᱱ ᱡᱟᱦᱟᱸᱭ ᱩᱯᱨᱩᱢ ᱠᱚᱠᱚ ᱛᱟᱦᱮᱱ ᱠᱟᱱᱟ ᱥᱮ ᱟᱡ ᱥᱟᱞᱟᱜ ᱱᱟᱯᱟᱭ ᱥᱟᱹᱜᱟᱹᱭ ᱢᱮᱱᱟᱜ ᱛᱟᱠᱚᱣᱟ ᱩᱱᱠᱩ ᱠᱚᱴᱷᱮᱱ ᱫᱷᱟᱨ ᱯᱟᱸᱪᱟᱣ ᱠᱟᱛᱮᱫ ᱟᱭᱟᱜ ᱵᱟᱯᱞᱟᱨᱮ ᱥᱟᱡᱟᱣᱫᱟᱭ, ᱥᱟᱯᱲᱟᱜ ᱠᱟᱱᱟᱭ᱾
ᱴᱷᱤᱠ᱾ ᱛᱟᱯᱚᱨᱮ
ᱟᱨ ᱤᱱᱟᱹ ᱯᱚᱨᱮ ᱫᱚᱠᱷᱟᱱ ᱦᱩᱭᱩᱜ ᱠᱟᱱᱟ ᱱᱚᱜ-ᱚᱭ ᱡᱮ ᱫᱷᱟᱨ ᱯᱚᱭᱥᱟ ᱠᱟᱛᱮᱜ-ᱮ ᱯᱮᱱᱰᱮᱞᱮᱜ ᱠᱟᱱᱟᱭ ᱟᱨ ᱵᱟᱝ ᱥᱟᱡᱟ ᱥᱟᱯᱲᱟᱜ ᱠᱟᱱᱟᱭ᱾ ᱢᱮᱱᱠᱷᱟᱱ ᱱᱚᱣᱟ ᱠᱟᱹᱣᱰᱤ ᱟᱨᱡᱟᱣᱟᱭ ᱚᱠᱟ ᱠᱷᱚᱱ ᱦᱟᱯᱮᱱ ᱫᱤᱱ ᱟᱨ ᱵᱟᱝ? ᱟᱡ ᱚᱱᱟ ᱯᱚᱭᱥᱟ ᱛᱚ ᱦᱟᱸᱜ ᱨᱩᱣᱟᱹᱲ ᱞᱟᱜᱟᱭᱮᱭᱟ ᱦᱮᱸ ᱥᱮ ᱵᱟᱝ?
ᱮᱠᱫᱚᱢ᱾ ᱱᱚᱣᱟ ᱫᱚ ᱜᱚᱝᱠᱮ ᱮᱠᱫᱚᱢ ᱟᱹᱰᱤ ᱱᱟᱯᱟᱭ ᱧᱚᱜ ᱥᱟᱛᱟᱢ᱾ ᱢᱤᱫᱴᱟᱝ ᱵᱤᱱ ᱥᱟᱵ ᱨᱟᱠᱟᱵ ᱠᱮᱫᱟ᱾ ᱟᱵᱚ ᱥᱟᱱᱛᱟᱲ ᱫᱚ ᱮᱴᱟᱜ ᱦᱚᱲᱟᱜ ᱩᱱᱠᱩᱣᱟᱜ ᱵᱟᱯᱞᱟ ᱠᱚ ᱧᱮᱞ ᱠᱟᱛᱮᱫ ᱟᱵᱚ ᱦᱚᱸ ᱟᱫᱚ ᱡᱟᱦᱟᱸᱭ ᱴᱷᱮᱡ ᱠᱷᱚᱱᱜᱮ ᱱᱚᱝᱠᱟᱱ ᱠᱟᱹᱣᱰᱤ ᱠᱚᱵᱚᱱ ᱫᱷᱟᱨ ᱵᱚᱱ ᱦᱟᱛᱟᱣᱫᱟ᱾ ᱟᱫᱚ ᱫᱷᱟᱨ ᱦᱟᱛᱟᱣ ᱠᱟᱛᱮᱜ ᱟᱵᱚ ᱦᱚᱸ ᱚᱱᱠᱟᱱᱟᱜ ᱜᱮ ᱵᱟᱯᱞᱟ ᱨᱮᱱᱟᱜ ᱵᱚᱱ ᱨᱤᱠᱟᱹᱭᱫᱟ᱾ ᱟᱫᱚ ᱢᱮᱱᱠᱷᱟᱱ ᱱᱚᱣᱟ ᱫᱚ ᱟᱹᱰᱤ ᱜᱮ ᱵᱟᱹᱲᱤᱡ ᱦᱩᱭᱩᱜ ᱠᱟᱱᱟ, ᱢᱮᱱᱠᱷᱟᱱ ᱚᱱᱟ ᱫᱷᱟᱨ ᱫᱷᱟᱨ ᱦᱟᱛᱟᱣ ᱦᱩᱭ ᱠᱟᱱᱟ᱾ ᱚᱱᱟ ᱫᱷᱟᱨ ᱴᱷᱚᱝᱠᱚ ᱦᱟᱞᱟ ᱦᱩᱭᱩᱜ-ᱟ᱾ ᱟᱫᱚ ᱛᱤᱥᱮᱢ ᱦᱟᱞᱟ ᱨᱩᱣᱟᱹᱲ ᱠᱟᱛᱟᱭᱟ? ᱡᱟᱦᱟᱸᱭ ᱴᱷᱮᱡ ᱠᱷᱚᱱ ᱫᱷᱟᱨ ᱦᱟᱛᱟᱣ ᱦᱩᱭ ᱠᱟᱱᱟ᱾
ᱦᱳᱭ ᱦᱳᱭ᱾
ᱚᱱᱟ ᱫᱚ ᱢᱟ ᱞᱟᱹᱭᱵᱤᱱ᱾
ᱦᱮᱸ ᱢᱟ ᱟᱵᱮᱱ ᱪᱮᱫ ᱢᱟᱲᱟᱝ ᱥᱮᱱ ᱵᱮᱱ ᱞᱟᱹᱭᱮᱫ ᱠᱟᱱ ᱛᱟᱦᱮᱸᱫ, ᱚᱱᱟᱜᱮ ᱢᱟ ᱞᱟᱹᱭ ᱞᱮᱵᱮᱱ᱾
ᱟᱫᱚ ᱚᱱᱟ ᱵᱟᱝ ᱠᱩᱲᱟᱹᱣ ᱞᱮᱱᱠᱷᱟᱱ ᱛᱚ ᱩᱱᱤ ᱫᱚ ᱟᱨᱦᱚᱸ ᱟᱭᱢᱟ ᱜᱟᱱ ᱱᱚᱝᱠᱟᱱ ᱫᱷᱟᱨ ᱨᱮᱱᱟᱜ ᱟᱸᱜᱤᱵᱷᱟᱷᱟᱨ ᱨᱮᱜᱮᱭ ᱰᱩᱵᱩᱡ ᱠᱚᱜ-ᱟᱭ᱾ ᱩᱱᱤ ᱡᱟᱱᱟᱢ
ᱦᱳᱭ ᱦᱳᱭ, ᱮᱠᱫᱚᱢ ᱮᱠᱫᱚᱢ᱾ ᱱᱚᱣᱟ ᱫᱚ ᱥᱟᱹᱨᱤ ᱠᱟᱛᱷᱟ ᱜᱮ ᱵᱮᱱ ᱞᱟᱹᱭ ᱠᱟᱫᱟ᱾ ᱛᱚ ᱱᱚᱜ-ᱚᱱ ᱰᱮ ᱦᱚᱸ ᱠᱟᱹᱴᱤᱡ ᱵᱮᱱ ᱧᱮᱞᱟ ᱡᱮ ᱡᱟᱦᱟᱸᱭ ᱫᱷᱟᱨ ᱵᱟᱧᱪᱟᱣ ᱠᱟᱛᱮᱫ ᱦᱟᱛᱟᱣᱮᱫ ᱠᱟᱱᱟᱭ ᱠᱟᱹᱣᱰᱤ ᱠᱚ
ᱦᱮᱸ᱾
ᱱᱚᱸᱰᱮ ᱫᱚ ᱱᱚᱜ-ᱚ ᱱᱟ ᱠᱟᱹᱴᱤᱡ ᱞᱚᱠᱷᱚ ᱧᱚᱜᱽ ᱵᱮᱱ ᱡᱮ ᱫᱷᱟᱨ ᱯᱟᱧᱪᱟᱣ ᱠᱟᱛᱮᱜ ᱦᱟᱛᱟᱣᱮᱫ ᱠᱟᱱᱟᱭ, ᱡᱟᱦᱟᱸ ᱛᱤᱱᱟᱹᱜ ᱩᱱᱟᱹᱜ ᱜᱮ ᱠᱟᱹᱣᱰᱤ᱾
ᱤᱱᱟᱹ ᱥᱟᱶ ᱥᱟᱶᱛᱮ ᱟᱭᱟᱜ ᱫᱩᱠ ᱵᱤᱯᱚᱫ ᱨᱮᱦᱚᱸ ᱟᱨᱚ ᱠᱟᱹᱣᱰᱤ ᱟᱨᱚ ᱫᱷᱟᱨ ᱵᱟᱧᱪᱟᱣᱮ ᱦᱟᱛᱟᱣᱮᱜ ᱠᱟᱱᱟᱭ᱾ ᱦᱮᱸ ᱥᱮ ᱵᱟᱝ? ᱛᱟᱦᱞᱮ ᱩᱱᱟᱹᱜ ᱜᱟᱱ ᱱᱚᱜ-ᱚᱭ ᱡᱮ ᱠᱟᱹᱣᱰᱤ ᱨᱮᱱᱟᱜ ᱨᱤᱱ ᱵᱟᱹᱲᱛᱤ ᱪᱟᱞᱟᱜ ᱠᱟᱱᱟ᱾ ᱚᱱᱟ ᱠᱚ ᱟᱱᱟᱴ ᱠᱷᱚᱱ ᱛᱚ ᱥᱟᱦᱟᱜ ᱞᱟᱜᱟᱭᱮᱭᱟ ᱟᱨ ᱚᱱᱟ ᱥᱟᱦᱟᱜ ᱞᱟᱹᱜᱤᱫ ᱛᱮᱠᱷᱟᱱ ᱫᱚ ᱠᱟᱹᱢᱤ ᱞᱮᱜᱟᱭᱮᱭᱟ᱾ ᱠᱟᱹᱢᱤ ᱵᱟᱭ ᱠᱟᱹᱢᱤ ᱞᱮᱠᱷᱟᱱ ᱫᱚ, ᱱᱚᱣᱟ ᱛᱚ ᱦᱟᱸᱜ ᱟᱨ ᱵᱟᱭ ᱦᱟᱞᱟ ᱫᱟᱲᱮᱭᱟᱜᱟᱜ-ᱟ ᱥᱮ᱾ ᱟᱨ ᱱᱚᱣᱟ ᱫᱚ ᱠᱷᱟᱱᱟᱜ ᱧᱮᱞᱚᱜ ᱠᱟᱱᱟ ᱡᱟᱦᱟᱸᱭ ᱫᱚ, ᱵᱟᱯᱞᱟᱜ ᱠᱟᱱᱟᱭ ᱢᱟᱹᱭ ᱥᱮ ᱵᱟᱹᱵᱩᱣᱟᱜ ᱵᱟᱯᱞᱟ ᱦᱩᱭᱩᱜ ᱠᱟᱱᱟ ᱟᱸᱡᱚᱢ ᱛᱟᱵᱮᱱ ᱛᱚ ᱜᱚᱝᱠᱮ? ᱚᱱᱟ ᱚᱲᱟᱜ ᱨᱮᱱ ᱡᱟᱦᱟᱸ ᱛᱤᱱᱟᱹᱜ ᱜᱟᱱ
ᱟᱠᱚ ᱚᱲᱟᱜ ᱦᱚᱲ ᱢᱮᱱᱟᱜ ᱠᱚᱣᱟ ᱩᱱᱠᱩ ᱪᱮᱛᱟᱱ ᱨᱮ ᱱᱚᱣᱟ ᱫᱟᱭᱤᱜᱛᱚ ᱫᱚ ᱟᱹᱰᱤᱜᱮ ᱵᱟᱹᱲᱛᱤ ᱥᱤᱨᱡᱟᱹᱜ ᱠᱟᱱᱟ᱾
ᱮᱠᱫᱚᱢ, ᱱᱚᱣᱟ ᱫᱚ ᱜᱚᱝᱠᱮ ᱟᱹᱰᱤ ᱫᱟᱢᱟᱱ ᱠᱟᱛᱷᱟ ᱠᱟᱱ ᱜᱮᱭᱟ᱾ ᱡᱚᱠᱷᱚᱱ ᱱᱚᱝᱠᱟᱱᱟᱜ ᱢᱤᱜᱴᱟᱝ ᱟᱸ ᱠᱟᱹᱢᱤ ᱦᱚᱨᱟ ᱠᱚ ᱡᱚᱠᱷᱚᱱ ᱧᱮᱞ ᱧᱟᱢᱚᱜ ᱠᱟᱱᱟ ᱩᱱ ᱚᱠᱛᱚ ᱫᱚ ᱡᱟᱦᱟᱸᱭ ᱡᱟᱦᱟᱱ ᱴᱟᱜ ᱱᱚᱣᱟ ᱫᱷᱟᱨᱟᱭ ᱦᱟᱛᱟᱣ ᱠᱟᱫᱟᱭ ᱩᱱᱤ ᱫᱚ ᱟᱫᱚ ᱡᱩᱫᱤ ᱡᱟᱦᱟᱱ ᱠᱟᱨᱚᱱ ᱠᱷᱟᱹᱛᱤᱨ ᱩᱸ ᱵᱟᱹᱲᱤᱜ ᱮᱱ ᱠᱷᱟᱱᱮ ᱛᱟᱦᱚᱞᱮ ᱚᱱᱟ ᱫᱷᱟᱨᱚ ᱫᱚ ᱟᱡᱨᱮᱱ ᱡᱟᱦᱟᱸᱭ ᱠᱚᱲᱟ ᱥᱮ ᱠᱩᱲᱤ ᱥᱩᱛ ᱩᱸ ᱵᱟᱹᱦᱩ ᱮᱨᱟᱝ ᱢᱮᱱᱟᱭ ᱛᱟᱭᱟᱭ ᱩᱱᱤ ᱪᱮᱛᱟᱱ ᱨᱮ ᱱᱚᱣᱟ, ᱟᱫᱚ ᱯᱟᱲᱦᱟᱣ ᱜᱚᱫᱚᱜᱼᱟ ᱟᱫᱚ ᱩᱱᱤ ᱦᱚᱸ ᱚᱱᱟ ᱚᱱᱟ ᱫᱷᱟᱨ ᱨᱮᱱᱟᱜ ᱫᱮᱱᱟ ᱪᱮᱛᱟᱱ ᱨᱮᱜᱮ ᱫᱩᱵᱲᱩᱵ ᱠᱚᱜᱼᱟᱭ᱾
ᱦᱳᱭ ᱦᱳᱭ,
ᱱᱚᱝᱠᱟ ᱠᱟᱛᱮᱜ ᱦᱚᱸ ᱧᱮᱞ ᱠᱟᱱᱟ ᱟᱭᱢᱟ ᱦᱚᱲᱟᱜ ᱥᱚᱝᱥᱟᱨ ᱠᱚ ᱡᱟᱹᱯᱩᱜ ᱟᱠᱟᱱᱟ᱾
ᱦᱳᱭ ᱦᱳᱭ, ᱟᱪᱪᱷᱟ ᱜᱚᱝᱠᱮ ᱠᱟᱹᱴᱤᱜ ᱪᱩᱞᱩᱝ ᱞᱤᱧ ᱠᱮᱪᱮᱫᱮᱜ ᱵᱤᱱᱟ ᱦᱮᱸ
ᱦᱮᱸ
ᱮᱻ ᱱᱚᱜ ᱱᱚᱜᱼᱚᱸᱰᱮ ᱞᱤᱧ ᱞᱟᱹᱭ ᱠᱮᱜ ᱞᱮᱠᱟ ᱫᱷᱟᱨ ᱯᱟᱧᱪᱟᱣ ᱤᱱᱟᱹ ᱥᱟᱶᱼᱥᱟᱶᱛᱮ ᱟᱵᱮᱱ ᱱᱚᱸᱰᱮ ᱧᱮᱞ ᱵᱮᱱ ᱡᱮ ᱚᱱᱮ ᱫᱷᱟᱨ ᱯᱟᱨᱪᱟᱣᱮ ᱦᱟᱛᱟᱣᱮᱜ ᱠᱟᱱᱟᱭ ᱚᱱᱟ ᱫᱷᱟᱜ ᱫᱷᱟᱨ ᱯᱟᱨᱪᱟᱣ ᱨᱮᱱᱟᱜ ᱯᱚᱭᱥᱟᱭ ᱮᱢᱟᱭ ᱥᱮ, ᱟᱡᱟᱜ ᱜᱷᱟᱨᱚᱸᱡᱽ ᱨᱮ ᱡᱟᱦᱟᱸ ᱥᱩᱱᱩᱢ ᱵᱩᱞᱩᱝ ᱥᱟᱶᱼᱥᱟᱶᱛᱮ ᱡᱚᱢᱧᱩ ᱠᱚ ᱢᱮᱱᱟᱜᱼᱟ ᱚᱱᱟ ᱠᱚᱨᱮ ᱠᱟᱹᱣᱰᱤᱻ ᱟᱡ ᱪᱤᱠᱟᱹ ᱞᱮᱠᱟᱛᱮ ᱡᱚᱜᱟᱲᱟᱭ ᱚᱱᱮ ᱚᱱᱟ ᱵᱟᱹᱞᱤᱧ ᱵᱩᱡᱽ ᱫᱟᱲᱮᱜ ᱠᱟᱱᱟ᱾ ᱡᱮ ᱜᱷᱟᱨᱚᱸᱡᱽ ᱞᱟᱹᱜᱤᱫ ᱮᱢᱟᱭ ᱚᱱᱟ ᱠᱟᱹᱣᱰᱤ ᱥᱮ ᱟᱭᱟᱜ ᱫᱷᱟᱨ ᱯᱟᱧᱪᱟᱣ ᱞᱟᱹᱜᱤᱫ ᱠᱟᱹᱣᱰᱤ ᱠᱚᱭ ᱮᱢᱟᱭ᱾ ᱦᱚᱸᱜᱼᱚᱱᱟ ᱠᱟᱛᱷᱟ ᱞᱤᱧ ᱞᱟᱹᱭ ᱚᱪᱚᱭᱮᱫ ᱛᱟᱦᱮᱸᱜ᱾
ᱦᱮᱸ ᱜᱚᱝᱠᱮ ᱱᱚᱣᱟ ᱦᱚᱸ ᱴᱷᱤᱠ ᱜᱮᱵᱤᱱ ᱞᱟᱹᱭ ᱠᱟᱫᱟ᱾ ᱟᱫᱚ ᱱᱚᱣᱟ ᱨᱮᱫᱚ ᱦᱟᱸᱜ ᱠᱷᱟᱱ ᱩᱱᱤ ᱢᱟᱹᱱᱢᱤ ᱫᱚ ᱥᱮ ᱩᱱᱤ ᱡᱟᱱᱟᱢ ᱛᱟᱨᱟ ᱫᱚ ᱱᱚᱣᱟ ᱫᱷᱟᱨ ᱪᱮᱛᱟᱱ ᱨᱮᱜᱮ ᱰᱩᱵᱩᱡ ᱫᱚ ᱰᱩᱵᱩᱡ ᱠᱚᱜ ᱜᱮᱭᱟᱭ᱾ ᱢᱮᱱᱠᱷᱟᱱ ᱱᱚᱣᱟ ᱫᱚ ᱚᱹᱵᱤ ᱵᱷᱤᱱ ᱵᱟᱨ ᱯᱮ ᱵᱚᱪᱷᱚᱨ ᱥᱮ ᱫᱚᱥ ᱵᱟᱨᱚ ᱵᱚᱪᱷᱚᱨ ᱫᱷᱟᱹᱵᱤᱜ ᱦᱚᱸ ᱪᱟᱞᱟᱣ ᱫᱟᱲᱮᱭᱟᱜ ᱛᱟᱭᱟ᱾
ᱦᱳᱭ ᱦᱳᱭ,
ᱡᱟᱦᱟᱸ ᱵᱤᱱ ᱞᱟᱹᱭ ᱠᱮᱫᱟ ᱚᱱᱟ ᱚᱨᱟᱜ ᱥᱚᱝᱥᱟᱨ ᱨᱮᱦᱚᱸ ᱟᱭᱟᱜ ᱠᱟᱹᱣᱰᱤ ᱮᱢ ᱦᱩᱭᱩᱜᱼᱟ᱾ ᱡᱚᱢ ᱧᱩ ᱦᱩᱭᱩᱜ ᱛᱟᱢᱟ ᱚᱱᱟ ᱵᱮᱜᱚᱨ ᱡᱟᱦᱟᱸ ᱫᱷᱟᱨ ᱫᱮᱱᱟ, ᱟᱡ ᱮ ᱦᱟᱛᱟᱣ ᱟᱠᱟᱫᱟᱭ ᱚᱸᱰᱮ ᱦᱚᱸ ᱠᱟᱹᱣᱰᱤ ᱮᱢ ᱦᱩᱭᱩᱜ ᱛᱟᱭᱟ᱾ ᱮᱱᱠᱷᱟᱱ ᱢᱤᱜ ᱥᱟᱶᱛᱮ ᱚᱱᱠᱟᱱ ᱠᱟᱹᱢᱤ ᱠᱚᱨᱟᱣ ᱫᱚ ᱟᱵᱚ ᱞᱮᱠᱟᱱ ᱦᱚᱲ ᱴᱷᱮᱱ ᱫᱚ ᱢᱩᱥᱠᱤᱞ ᱜᱮᱭᱟ᱾ ᱟᱵᱚ ᱫᱚ ᱪᱮᱫᱟᱜ ᱥᱮ ᱡᱟᱦᱟᱱ ᱠᱟᱹᱢᱤ ᱫᱚ ᱵᱟᱵᱚᱱ ᱠᱟᱹᱢᱤ ᱜᱮᱭᱟ ᱡᱟᱦᱟᱸᱨᱮ ᱪᱟᱸᱫᱳ ᱢᱩᱪᱟᱹᱫ ᱮᱱ ᱠᱷᱟᱱ ᱜᱮ ᱢᱤᱫᱴᱟᱝ ᱢᱟᱨᱟᱝ ᱢᱚᱴᱟ ᱚᱝᱠᱚ ᱨᱮᱱᱟᱜ ᱠᱟᱹᱣᱰᱤ ᱟᱵᱚ ᱴᱷᱮᱱ ᱦᱮᱡ ᱟᱵᱚᱱᱟ ᱱᱚᱝᱠᱟ ᱫᱚ ᱵᱟᱝ᱾
ᱦᱳᱭ ᱦᱳᱭ᱾
ᱟᱵᱚ ᱫᱚ ᱥᱟᱱᱟᱢ ᱦᱚᱲ ᱜᱮ ᱫᱤᱱᱟᱹᱢ ᱟᱹᱜᱩ ᱟᱨ ᱫᱤᱱᱟᱹᱢ ᱡᱚᱢ ᱨᱮᱱᱟᱜ ᱜᱮ ᱠᱟᱹᱢᱤ ᱠᱟᱱ ᱛᱟᱵᱚᱱᱟ᱾ ᱚᱱᱟᱛᱮ ᱱᱚᱣᱟ ᱫᱚ ᱟᱹᱰᱤ ᱟᱨᱴ ᱟᱨ ᱠᱩᱴᱴ ᱢᱤᱫ-ᱴᱟᱝ ᱵᱟᱝ ᱥᱟᱢᱴᱟᱣᱚᱜ ᱞᱮᱠᱟᱱᱟᱜ ᱜᱮ ᱢᱤᱫᱽᱴᱟᱝ ᱫᱚ ᱟᱹᱵᱤᱱ ᱪᱮᱫ ᱵᱤᱱ ᱢᱚᱱᱮᱭᱟ?
ᱦᱳᱭ ᱜᱚᱝᱠᱮ ᱦᱮᱸ ᱟᱵᱮᱱ ᱵᱮᱱ ᱞᱟᱹᱭ ᱠᱮᱫ ᱞᱮᱠᱟ ᱜᱮ᱾ ᱟᱹᱰᱤ ᱡᱚᱛᱷᱟᱛᱷᱟᱱ ᱠᱟᱛᱷᱟ ᱜᱮᱵᱮᱱ ᱞᱟᱹᱭ ᱠᱮᱫᱟ᱾ ᱢᱮᱱᱠᱷᱟᱱ ᱱᱚᱣᱟ ᱫᱚ ᱟᱵᱚ ᱢᱟᱹᱱᱢᱤ ᱦᱚᱸ ᱵᱩᱡᱷᱟᱹᱣ ᱞᱟᱹᱠᱛᱤ ᱥᱮ-ᱼ ᱟᱨᱵᱟᱝ ᱡᱟᱦᱟᱸᱭ ᱟᱵᱚ ᱞᱮᱠᱟᱱ ᱨᱮᱸᱜᱮᱡ ᱜᱷᱟᱨᱚᱸᱡᱽ ᱠᱚᱨᱮᱱ ᱦᱚᱲ ᱠᱚ ᱢᱮᱱᱟᱜ ᱠᱚᱣᱟ ᱩᱱᱠᱩ ᱠᱚᱦᱚᱸ ᱵᱩᱡᱷᱟᱹᱣ ᱞᱟᱹᱠᱛᱤ᱾ ᱡᱮ ᱨᱤᱱ ᱡᱤᱱᱤᱥ ᱫᱚ ᱦᱩᱭᱩᱜ ᱠᱟᱱᱟ-ᱼ ᱟᱢ ᱵᱟᱢ ᱪᱩᱠᱟᱹᱣ ᱫᱟᱲᱮᱜ ᱨᱮᱦᱚᱸ ᱟᱢᱨᱮᱱ ᱜᱤᱫᱽᱨᱟᱹ ᱩᱱᱠᱩ ᱯᱤᱲᱦᱤ ᱜᱮ ᱱᱚᱣᱟ ᱫᱚ ᱨᱤᱱ ᱮᱢ ᱞᱟᱜᱟᱣ ᱠᱚᱣᱟ ᱟᱨ ᱵᱟᱝ ᱠᱚ ᱫᱟᱲᱮᱜ ᱨᱮᱦᱚᱸ ᱟᱛᱩ ᱦᱚᱲ ᱠᱚᱴᱷᱮᱱ ᱠᱟᱛᱷᱟ ᱟᱸᱡᱚᱢ ᱦᱩᱭᱩᱜᱼᱟ᱾ ᱟᱨ ᱟᱵᱮᱱ ᱦᱚᱸ ᱱᱚᱣᱟ ᱠᱟᱹᱴᱤᱡ ᱪᱤᱱᱛᱟᱹᱭ ᱵᱮᱱ ᱥᱮ ᱩᱱᱟᱹᱜ ᱜᱟᱱ ᱡᱚᱫᱤ ᱨᱤᱱ ᱵᱮᱱ ᱦᱟᱛᱟᱣᱟ᱾ ᱟᱹᱛᱩ ᱦᱚᱲ ᱱᱚᱝᱠᱟ ᱠᱚ ᱨᱚᱲ ᱵᱮᱱᱟ᱾ ᱠᱩᱞᱦᱤ ᱛᱮᱦᱚᱸ ᱵᱮᱱ ᱩᱰᱩᱠᱚᱜᱼᱟ, ᱵᱟᱲᱜᱮ ᱛᱮᱦᱚᱸ ᱵᱮᱱ ᱩᱰᱩᱠᱚᱜᱼᱟ᱾ ᱠᱩᱧ ᱫᱟᱜ ᱞᱩ ᱡᱟᱦᱟᱸ ᱠᱚᱨᱮ ᱜᱮᱵᱮᱱ ᱪᱟᱞᱟᱜ᱾ ᱚᱱᱟ ᱠᱚᱨ ᱜᱮᱠᱚ ᱟᱸᱡᱚᱢᱟᱵᱮᱱᱟ, ᱟᱵᱮᱱ ᱚᱠᱟ ᱞᱮᱠᱟ ᱵᱮᱱ ᱵᱩᱡᱷᱟᱹᱣᱟ ᱟᱸᱡᱚᱢ ᱠᱟᱛᱮᱫ?
ᱦᱮᱸ ᱜᱚᱢᱠᱮ ᱱᱚᱣᱟ ᱫᱚ ᱟᱹᱰᱤ ᱥᱟᱹᱨᱤ ᱠᱟᱛᱷᱟ ᱜᱮ ᱠᱟᱱ ᱠᱩᱞᱦᱤ ᱨᱮ, ᱟᱛᱩ ᱨᱮ, ᱴᱚᱴᱟ ᱨᱮ ᱡᱟᱦᱟ ᱨᱮᱜᱮ ᱵᱚᱱ ᱧᱟᱯᱟᱢᱚᱜᱼᱟ ᱚᱰᱮ ᱜᱮᱠᱚ ᱨᱚᱨ ᱨᱩᱭᱟᱹᱲᱟ ᱡᱮ ᱮ ᱵᱚᱭᱦᱟ ᱚᱱᱮ ᱡᱮ ᱠᱟᱹᱣᱰᱤ ᱞᱟᱝ ᱮᱢᱟᱜ ᱢᱮᱫᱚ ᱟᱫᱚ ᱚᱱᱟ ᱠᱟᱹᱣᱰᱤ ᱫᱚ ᱛᱤᱨᱮ ᱛᱤᱥ ᱫᱚᱢ ᱨᱩᱣᱟᱹᱲᱟᱹᱧᱟ? ᱤᱧᱟᱹᱜ ᱦᱚᱛᱚ ᱚᱱᱟ ᱠᱟᱹᱣᱰᱤ ᱨᱮᱱᱟᱜ ᱟᱱᱟᱴ ᱢᱮᱱᱟᱜ ᱟᱠᱟᱫᱮᱭᱟᱺ ᱚᱱᱠᱟᱱ ᱚᱠᱛᱚ ᱨᱮᱫᱚ ᱟᱫᱚ ᱪᱮᱫ ᱮᱢ ᱞᱟᱹᱭ ᱥᱚᱫᱚᱨᱟ, ᱩᱱᱤ ᱦᱚᱸ ᱟᱫᱚ ᱪᱮᱫ ᱮᱢ ᱢᱮᱛᱟᱭᱟ᱾ ᱟᱭᱢᱟ ᱜᱟᱞᱟᱝ ᱨᱚᱯᱚᱲᱱᱟ, ᱚᱠᱛᱚ ᱠᱚᱦᱚᱸ ᱟᱫᱚ ᱵᱟᱱᱩᱜ ᱛᱟᱞᱟᱝᱟ᱾
ᱦᱳᱭ ᱦᱳᱭᱺ ᱛᱟᱦᱚᱞᱮ ᱠᱷᱟᱱ ᱦᱟᱸᱜ ᱛᱤᱦᱤᱧ ᱞᱮᱠᱟ ᱫᱚ ᱱᱟᱝ